ᱦᱳᱭ ᱜᱚᱝᱠᱮ ᱟᱸᱡᱚᱢᱚᱜ ᱠᱟᱱᱟ?
ᱦᱳ ᱟᱸᱡᱚᱢᱚᱜ ᱠᱟᱱ ᱜᱮᱭᱟ ᱾
ᱦᱮᱸ ᱜᱚᱝᱠᱮ ᱤᱧᱟᱹᱜ ᱨᱚᱲ ᱵᱮᱱ
ᱦᱮᱸ, ᱟᱸᱡᱚᱢ ᱫᱟᱞᱤᱧ ᱴᱷᱤᱠ ᱜᱤ ᱾
ᱚᱸᱻ ᱦᱚᱸᱭ ᱡᱚᱦᱟᱨ ᱜᱮ ᱚᱝᱠᱮ ᱾
ᱦᱳᱭ ᱦᱳᱭ ᱡᱚᱦᱟᱨ ᱜᱮ ᱾
ᱩᱸ ᱪᱮᱜ ᱠᱚᱵᱮᱱ ᱪᱤᱠᱟᱹ ᱵᱟᱲᱟᱭ ᱫᱟ ᱜᱚᱝᱠᱮ?
ᱦᱚᱜ ᱚᱭ ᱡᱚᱢ ᱵᱟᱲᱟ ᱠᱟᱛᱮᱜ ᱱᱚᱜᱚᱭ ᱵᱟᱨᱦᱮ ᱥᱮᱫ ᱠᱟᱹᱴᱤᱡ ᱞᱤᱧ ᱛᱩᱜ ᱟᱠᱟᱱᱟ ᱱᱤᱭᱟᱹ ᱜᱷᱟᱹᱲᱤᱡ ᱫᱚ ᱠᱟᱹᱴᱤᱡ
ᱚᱸᱻᱻ
ᱟᱵᱤᱱ ᱫᱚ ᱪᱮᱫ ᱠᱚ ᱵᱤᱱ ᱪᱤᱠᱟᱹ ᱵᱟᱲᱟᱭ ᱫᱟ
ᱟᱹᱞᱤᱧ ᱦᱚᱸ ᱚᱭ ᱡᱚᱢ ᱡᱤᱨᱟᱹᱣ ᱠᱟᱛᱮᱜ ᱪᱷᱟᱸᱛ ᱥᱮᱫ ᱞᱤᱧ ᱫᱩᱲᱩᱵ ᱡᱤᱨᱟᱹᱣ ᱠᱟᱱᱟ ᱨᱤᱭᱟᱲ ᱜᱮ ᱦᱚᱭ ᱫᱟᱛᱚ ᱟᱫᱚ ᱞᱤᱧ ᱫᱩᱲᱩᱵ ᱦᱟᱛᱟᱲ ᱠᱟᱱᱟ᱾
ᱟᱪᱪᱷᱟ ᱟᱯᱮ ᱥᱮᱫ ᱫᱚ ᱚᱱᱠᱟ ᱠᱚᱲᱟ ᱠᱚ ᱵᱟᱠᱚ ᱟᱰᱰᱟ ᱵᱟᱲᱟᱭ ᱜᱮᱭᱟ?
ᱚᱱᱠᱟ ᱟᱰᱰᱟ ᱫᱚᱼᱼ ᱟᱰᱟ ᱫᱚᱠᱚ ᱟᱰᱰᱟ ᱵᱟᱲᱟᱭ ᱜᱮᱭᱟ ᱜᱚᱝᱠᱮ ᱟᱹᱞᱤᱧ ᱫᱚ ᱢᱟᱱᱮ ᱟᱛᱩ ᱴᱚᱞᱟ ᱠᱚᱨᱮ ᱫᱚ ᱵᱟᱹᱱᱩᱜ ᱞᱤᱧᱟᱹ ᱥᱮ ᱟᱹᱞᱤᱧ ᱫᱚ ᱵᱟᱨᱦᱮ ᱨᱮᱞᱤᱧ ᱛᱮᱦᱮᱱ ᱠᱟᱱᱟ᱾
ᱚ ᱟᱪᱪᱷᱟ ᱟᱵᱤᱱ ᱫᱚ ᱵᱟᱦᱨᱮ ᱨᱮ ᱦᱮᱱᱟᱜ ᱵᱤᱱᱟ ᱚᱱᱠᱟ ᱟᱛᱩ ᱴᱚᱞᱟ ᱨᱮᱫᱚ ᱛᱟᱦᱚᱞᱮᱼᱼ ᱚᱠᱟ ᱵᱟ ᱵᱟᱵᱤᱱ ᱥᱮᱱ ᱱᱟᱠᱟᱱᱟ ᱛᱤᱥ ᱵᱤᱱ ᱥᱮᱱᱚᱜ-ᱟ?
ᱜᱚᱝᱠᱮ ᱚᱱᱟ ᱫᱚ ᱚᱱᱟᱜ ᱞᱤᱧ ᱪᱟᱞᱟᱜ-ᱟ ᱜᱚᱝᱠᱮ ᱮᱠᱫᱚᱢ ᱯᱩᱡᱟ‌ᱹ ᱨᱮ᱾ ᱦᱮᱸ ᱫᱮᱨᱤ ᱜᱮᱭᱟ ᱜᱚᱝᱠᱮ ᱮᱠᱫᱚᱢ ᱥᱚᱨᱦᱟᱭ ᱠᱚᱛᱮ ᱪᱟᱞᱟᱜ ᱦᱩᱭᱩᱜ-ᱟ ᱦᱟᱸᱜ᱾ ᱟᱨ ᱠᱤ᱾
ᱟᱵᱤᱱ ᱫᱚ ᱢᱟᱱᱮ ᱪᱮᱫ ᱞᱮᱠᱟ ᱚᱱᱠᱟ ᱠᱷᱟᱡ ᱪᱮᱜ ᱠᱟᱢᱤ ᱨᱤᱵᱤᱱ ᱥᱮᱱ ᱠᱟᱱᱟ ᱥᱮ ᱪᱮᱫ ᱞᱮᱠᱟ?
ᱦᱮᱸ ᱜᱚᱝᱠᱮ ᱦᱮᱸ ᱦᱮᱸ ᱦᱮᱸ ᱚᱱᱛᱮ ᱵᱟᱨᱮᱥᱮᱜ ᱠᱟᱹᱢᱤ ᱞᱤᱧ ᱦᱮᱡ ᱠᱟᱱᱟ ᱜᱚᱝᱠᱮ
ᱚ ᱟᱪᱪᱷᱟ ᱠᱟᱹᱢᱤ ᱫᱚ ᱛᱟᱦᱚᱸᱞᱮ ᱪᱮᱫ ᱞᱮᱠᱟ ᱱᱟᱯᱟᱭ ᱜᱮ ᱵᱤᱱ ᱵᱩᱡᱷᱟᱹᱣ ᱫᱟ
ᱦᱮᱸ ᱜᱚᱝᱠᱮ ᱱᱟᱯᱟᱭ ᱜᱮ ᱟᱫᱚ ᱦᱮᱡ ᱦᱩᱭ ᱠᱟᱱᱟ ᱟᱫᱚ ᱱᱟᱯᱟᱭ ᱜᱮ ᱵᱩᱡᱷᱟᱹᱜ ᱠᱟᱱᱟ ᱱᱮᱸᱰᱮ ᱦᱚᱸ ᱜᱟᱛᱮ ᱠᱚ ᱢᱮᱱᱟᱜ ᱠᱚᱛᱟᱞᱤᱧᱟ ᱟᱫᱚ ᱦᱮᱡ ᱠᱟᱱᱟᱞᱤᱧ ᱱᱟᱯᱟᱭ ᱜᱮ ᱜᱟᱛᱮ ᱠᱚ ᱥᱟᱶ ᱨᱚᱲ ᱞᱟᱸᱫᱟ
ᱟᱪᱪᱷᱟ ᱟᱫᱚ ᱟᱛᱳ ᱴᱚᱞᱟ ᱠᱚ ᱵᱟᱹᱜᱤ ᱠᱟᱛᱮᱜ ᱚᱱᱟ ᱠᱟᱹᱢᱤ ᱥᱮᱫ ᱪᱟᱞᱟᱣ ᱟᱫᱚ ᱢᱚᱱᱮᱨᱮ ᱪᱮᱫ ᱞᱮᱠᱟ ᱪᱚ ᱢᱤᱫᱴᱟᱝ ᱵᱟᱝ ᱟᱹᱭᱠᱟᱹᱜ ᱟ
ᱦᱮᱸ ᱦᱮᱸ ᱮᱠᱫᱚᱢ ᱮᱠᱫᱚᱢ ᱚᱱᱟ ᱫᱚ ᱜᱚᱝᱠᱮ ᱥᱚᱴᱷᱤᱠ ᱠᱟᱛᱷᱟ ᱠᱟᱱ ᱜᱮᱭᱟ ᱥᱮ ᱟᱹᱛᱩ ᱴᱚᱞᱟ ᱠᱚ ᱵᱟᱹᱜᱤ ᱠᱟᱛᱮ ᱵᱟᱨᱦᱮ ᱠᱟᱹᱢᱤ ᱪᱟᱞᱟᱜ ᱱᱟᱥᱮᱭᱟᱜ ᱫᱚ ᱢᱟᱱᱮ ᱠᱷᱟᱨᱟᱯ ᱫᱚ ᱵᱩᱡᱷᱟᱹᱜ ᱜᱮᱭᱟ ᱥᱮ ᱟᱫᱚ ᱡᱟᱦᱟᱸ ᱛᱤᱱᱟᱹᱜ ᱜᱚᱝᱠᱮ ᱢᱟᱱᱮ ᱵᱟᱨᱦᱮ ᱥᱮᱜ ᱫᱚ ᱦᱮᱡ ᱦᱩᱭᱩᱜ ᱜᱮᱭᱟ ᱦᱚᱲ ᱦᱚᱯᱚᱱ ᱟᱫᱚ ᱦᱮᱡ ᱠᱟᱱᱟ ᱞᱤᱧ ᱟᱹᱞᱤᱧ ᱦᱚᱸ
ᱟᱹᱞᱤᱧ ᱦᱚᱸ ᱚᱱᱠᱟ ᱵᱟᱨᱦᱮ ᱠᱟᱹᱢᱤ ᱟᱹᱞᱤᱧ ᱦᱚᱸ ᱚᱱᱠᱟ ᱵᱟᱦᱨᱮ ᱠᱟᱹᱢᱤ ᱚᱝᱠᱟ ᱟᱹᱞᱤᱧ ᱦᱚᱸ ᱪᱟᱞᱟᱣ ᱠᱟᱛᱮ ᱧᱮᱞ ᱦᱚᱞᱤᱧ ᱧᱮᱞ ᱟᱠᱟᱫᱟ ᱠᱟᱹᱢᱤ ᱦᱚᱞᱤᱧ ᱠᱟᱹᱢᱤ ᱠᱟᱫᱟ ᱢᱟᱱᱮ ᱮᱢᱚᱱ ᱡᱷᱚᱛᱚ ᱨᱚᱠᱚᱢ ᱜᱮᱞᱤᱧ ᱠᱚᱨᱟᱣ ᱠᱟᱫᱟ ᱡᱷᱚᱛᱚ ᱨᱚᱠᱚᱢᱟᱜ
ᱚᱸ ᱦᱳᱭ ᱦᱳᱭ
ᱟᱫᱚ ᱧᱮᱜ ᱦᱳᱭ ᱚᱱᱠᱟᱜᱮ ᱟᱫᱚ ᱱᱤᱡᱮ ᱦᱚᱸ ᱚᱱᱠᱟ ᱪᱟᱞᱟᱣ ᱦᱩᱭ ᱞᱮᱱᱟ ᱛᱟᱦᱚᱞᱮ ᱚᱱᱟ ᱟᱹᱛᱩ ᱴᱚᱞᱟ ᱠᱚ ᱵᱟᱹᱜᱤ ᱠᱟᱛᱮ ᱥᱟᱹᱨᱤᱜᱮ ᱢᱤᱜᱴᱟᱝ ᱵᱟᱦᱨᱮ ᱪᱟᱞᱟᱜ ᱦᱮᱸ ᱟᱹᱰᱤ ᱢᱤᱫᱴᱟᱝ ᱟᱛᱳ ᱴᱚᱞᱟ ᱠᱚᱨᱮᱱᱟᱜ ᱪᱤᱱᱛᱟᱹ ᱦᱤᱡᱩᱜ ᱟ ᱦᱩᱸ
ᱦᱮᱸ ᱦᱮᱸ ᱮᱠᱫᱚᱢ ᱮᱠᱫᱚᱢ ᱥᱟᱹᱨᱤ ᱠᱟᱛᱷᱟ ᱠᱟᱱ ᱜᱮᱭᱟ ᱚᱱᱮ ᱡᱟᱦᱟᱸ ᱛᱤᱱᱟᱹᱜ ᱜᱮ ᱦᱳᱠ ᱜᱚᱝᱠᱮ ᱢᱟᱱᱮ ᱚᱲᱟᱜ ᱫᱚ ᱩᱭᱦᱟᱹᱨ ᱫᱚ ᱦᱩᱭᱩᱜ ᱜᱮᱭᱟ ᱦᱤᱡᱩᱜ ᱜᱮᱭᱟ ᱥᱮ ᱵᱟᱨᱦᱮ ᱨᱮᱵᱮᱱ ᱛᱟᱦᱮᱱᱟ ᱟᱨ ᱡᱟᱦᱟᱸ ᱨᱮᱜᱮ ᱵᱮᱱ ᱛᱟᱦᱮᱱ ᱫᱤᱥᱟᱹ ᱫᱚ ᱦᱤᱡᱩᱜ ᱜᱮᱭᱟ ᱥᱚᱨᱦᱟᱭ ᱠᱚ ᱯᱚᱨᱚᱵ ᱠᱚ ᱵᱟᱦᱟ ᱠᱚ ᱛᱤᱭᱳᱜ ᱞᱮᱱ ᱠᱷᱟᱡ ᱴᱷᱤᱠ ᱜᱮ ᱫᱤᱥᱟᱹ ᱫᱚ ᱦᱤᱡᱩᱜ ᱜᱮᱭᱟ ᱦᱟᱜ
ᱦᱳᱭ
ᱚ ᱜᱚᱝᱠᱮ ᱛᱟᱦᱞᱮ ᱚᱱᱠᱟ ᱠᱷᱟᱡ ᱜᱚᱝᱠᱮ ᱟᱯᱮᱥᱮᱫ ᱫᱚ ᱥᱚᱨᱦᱟᱭ ᱵᱟᱦᱟ ᱠᱚᱫᱚ ᱜᱚᱝᱠᱮ ᱪᱮᱫ ᱞᱮᱠᱟ ᱦᱩᱭᱩᱜ ᱜᱮᱛᱮ
ᱥᱚᱨᱦᱟᱭ ᱢᱟᱦᱟ ᱦᱩᱭᱩᱜ ᱟ ᱵᱷᱟᱜᱤ ᱜᱮ ᱦᱩᱭᱩᱜ ᱟ ᱵᱷᱟᱜᱤ ᱜᱮ ᱨᱟᱹᱥᱠᱟᱹ ᱵᱷᱟᱜᱤ ᱜᱮ ᱮᱱᱮᱡ ᱥᱮᱨᱮᱧ ᱨᱟᱹᱥᱠᱟᱹ ᱵᱷᱟᱜᱤ ᱜᱮ ᱡᱚᱢ ᱧᱩ ᱥᱚᱨᱦᱟᱭ ᱪᱮᱫ ᱞᱮᱠᱟ ᱢᱟᱱᱟᱣ ᱜᱮᱭᱟᱵᱚᱱ ᱟᱫᱚ ᱠᱟᱹᱴᱤᱡ ᱥᱚᱨᱦᱟᱭ ᱢᱟᱱᱟᱣ ᱨᱮᱱᱟᱜ ᱦᱚᱸ ᱢᱤᱫᱴᱟᱝ ᱤᱭᱟᱹ ᱢᱮᱱᱟᱜ ᱟ ᱥᱚᱨᱦᱟᱭ ᱨᱮᱦᱚᱸ ᱦᱚᱜ ᱚ ᱱᱚᱝᱠᱟᱱ ᱫᱤᱱ ᱠᱚ ᱢᱮᱱᱟᱜ ᱟ ᱩᱢ ᱥᱟᱹᱨᱫᱤ ᱡᱟᱞᱮ ᱦᱚᱜ ᱚ ᱱᱚᱝᱠᱟᱱ ᱢᱮᱱᱟᱜ ᱟ ᱠᱤᱱᱛᱩ ᱟᱫᱚ ᱟᱞᱮ ᱫᱚ ᱦᱚᱜ ᱚ ᱱᱚᱝᱠᱟᱱ ᱤᱭᱟᱹ ᱫᱚ ᱚᱱᱠᱟ ᱩᱢ ᱥᱟᱹᱨᱫᱤ ᱚᱱᱠᱟ ᱫᱚ ᱵᱟᱞᱮ ᱢᱮᱱᱟ
ᱦᱩᱸ ᱚᱸ ᱟᱯᱮᱥᱮᱜ ᱫᱚ ᱜᱚᱝᱠᱮ ᱪᱮᱫ ᱟᱫᱚ ᱠᱚ ᱢᱮᱱᱛᱮ ᱛᱟᱦᱚᱞᱮ
ᱟᱞᱮᱥᱮᱜ ᱫᱚ ᱢᱮᱱᱫᱚ ᱚᱱᱮ ᱚᱱᱠᱟ ᱯᱳᱭᱞᱳ ᱚᱱᱠᱟ ᱢᱤᱫ ᱫᱤᱱ ᱥᱮ ᱵᱟᱨ ᱫᱤᱱ ᱞᱟᱦᱟ ᱫᱚ ᱵᱟᱝ ᱚᱱᱮ ᱤᱭᱟᱹ ᱥᱚᱢᱚᱭ ᱢᱤᱫ ᱫᱷᱟᱣ ᱡᱟᱜᱟᱱᱱᱟ ᱠᱚᱣᱟ ᱠᱚ
ᱦᱩᱸ
ᱩᱱᱫᱚ ᱚᱱᱟ ᱚᱲᱟᱜ ᱚᱲᱟᱜ ᱠᱚ ᱪᱟᱞᱟᱜ ᱟ ᱚᱱᱟ ᱜᱚᱲᱟ ᱨᱮ ᱟᱫᱚ ᱰᱟᱝᱨᱟ ᱠᱚ ᱛᱚᱞ ᱠᱚ ᱛᱟᱦᱮᱱᱟ ᱛᱚ ᱜᱚᱲᱟ ᱨᱮ
ᱟᱫᱚ ᱛᱟᱦᱚᱞᱮ ᱚᱸᱰᱮ ᱠᱚ ᱥᱮᱨᱮᱧᱟ ᱠᱚᱣᱟ ᱚᱸᱰᱮ ᱴᱟᱢᱟᱠ ᱠᱚ ᱨᱩ ᱟ ᱠᱚᱣᱟ ᱚᱸᱰᱮ ᱠᱟᱹᱴᱤᱡ ᱡᱟᱜᱟᱱᱱᱟ ᱠᱚᱣᱟ ᱠᱚ ᱟᱨᱠᱤ ᱡᱟᱜᱟᱣ ᱠᱚᱣᱟ ᱠᱚ ᱟᱫᱚ ᱡᱮᱦᱤᱞᱳᱜ ᱠᱷᱩᱱᱴᱟᱹᱣ ᱟᱫᱚ ᱦᱩᱭᱩᱜ ᱛᱟᱞᱮᱭᱟ ᱟᱫᱚ ᱩᱱᱦᱤᱞᱳᱜ ᱠᱷᱩᱱᱴᱟᱹᱣ ᱦᱤᱞᱳᱜ ᱟᱫᱚ ᱚᱱᱠᱟ ᱠᱟᱹᱴᱤᱡ ᱤᱭᱟᱹ ᱥᱩᱱᱩᱢ ᱥᱤᱸᱫᱩᱨ ᱠᱚ ᱞᱟᱜᱟᱣ ᱠᱟᱛᱮᱫ ᱤᱭᱟᱹ ᱠᱟᱛᱮᱜ ᱟᱫᱚ ᱩᱱ ᱦᱳᱞᱳᱜ ᱟ ᱤᱭᱟᱹ ᱦᱤᱞᱳᱜ ᱦᱚᱸ ᱡᱟᱜᱟᱱᱱᱟ ᱦᱤᱞᱳᱜ ᱦᱚᱸ ᱠᱟᱹᱴᱤᱡ ᱤᱭᱟᱹ ᱥᱩᱱᱩᱢ ᱠᱚ ᱫᱚ ᱠᱚ ᱠᱟᱹᱴᱤᱡ ᱠᱚ ᱞᱟᱜᱟᱣ ᱟ ᱠᱚᱣᱟ ᱫᱮᱨᱮᱧ ᱠᱚᱨᱮ ᱟᱨ ᱚᱱᱟ ᱠᱷᱚᱱ ᱴᱟᱹᱣ ᱦᱤᱞᱳᱜ ᱩᱱ ᱦᱤᱞᱳ ᱦᱚᱸ ᱥᱩᱱᱩᱢ ᱥᱤᱸᱫᱩᱨ ᱞᱟᱜᱟᱣ ᱠᱟᱛᱮᱜ ᱟᱫᱚ ᱠᱷᱩᱱᱴᱟᱹᱣ ᱠᱚ ᱟᱫᱚ ᱯᱚᱨᱚᱵᱽ ᱠᱚ ᱠᱚ ᱤᱭᱟᱹᱭᱟ ᱟᱯᱮ ᱥᱮᱫ ᱫᱚ ᱛᱟᱦᱞᱮ ᱪᱮᱫᱞᱮᱠᱟ
ᱟᱞᱮ ᱥᱮᱫ ᱫᱚ ᱜᱚᱝᱠᱮ ᱟᱵᱮᱱ ᱟᱯᱮ ᱥᱮᱫ ᱠᱷᱚᱱᱟᱜ ᱫᱚ ᱵᱷᱤᱱᱟᱹ ᱧᱚᱜ ᱜᱮ ᱦᱩᱭᱩᱜ ᱜᱮᱭᱟ ᱟᱞᱮᱫ ᱫᱚ ᱝᱠᱮ ᱪᱮᱫ ᱞᱮᱠᱟᱧ ᱞᱟᱹᱭᱟ ᱢᱟᱱᱮ ᱢᱚᱬᱮ ᱥᱤᱧᱝ ᱢᱚᱬᱮ ᱧᱤᱫᱟᱹ ᱦᱟᱹᱛᱤ ᱞᱮᱠᱟᱱ ᱯᱚᱨᱚᱵᱽ ᱛᱟᱵᱚᱱ ᱥᱮ ᱟᱫᱚ ᱟᱞᱮ ᱥᱮᱫ ᱫᱚ ᱢᱚᱬᱮ ᱥᱤᱧ ᱢᱚᱬᱮ ᱧᱤᱫᱟᱹ ᱜᱮᱠᱚ ᱢᱟᱱᱟᱣ ᱜᱮᱭᱟ
ᱟᱪᱪᱷᱟ
ᱪᱮᱫᱮᱠᱟ ᱟᱞᱮᱥᱮᱫ ᱯᱨᱚᱛᱷᱚᱢ ᱫᱤᱱ ᱫᱚ ᱪᱮᱫᱠᱟ ᱠᱚ ᱩᱢ ᱟᱠᱚ ᱛᱟᱨᱯᱚᱨᱮ ᱟᱞᱮ ᱥᱮᱫ ᱫᱚᱠᱚ ᱢᱟᱱᱮ ᱛᱟᱨᱯᱚᱨ ᱫᱚᱥᱟᱨ ᱫᱤᱱ ᱫᱚᱠᱚ ᱵᱚᱸᱜᱟᱭ ᱛᱟᱞᱮᱭᱟ ᱩᱸ ᱛᱟᱨ ᱯᱚᱨ ᱫᱚᱠᱚ ᱚᱢᱠᱮ ᱛᱟᱢᱱᱮ ᱤᱭᱟᱹ ᱢᱟᱱᱮ ᱡᱟᱞᱮ ᱦᱩᱭᱩᱜ ᱡᱟᱞᱮ ᱦᱟᱹᱠᱩ ᱠᱟᱴᱠᱚᱢ ᱡᱟ ᱼᱼ ᱠᱚ ᱞᱟᱹᱭ ᱤᱧ ᱵᱷᱟᱞᱚ ᱢᱚᱱᱫᱚ ᱠᱚ ᱡᱚᱢᱟ ᱛᱟᱨᱯᱚᱨᱮ ᱠᱚ ᱰᱟᱹᱝᱨᱤ ᱠᱚ ᱠᱷᱩᱱᱴᱟᱹᱣ ᱠᱚᱜᱮᱭᱟ ᱟᱨ ᱢᱩᱪᱟᱹᱫ ᱫᱤᱱ ᱫᱚ ᱥᱟᱠᱨᱟᱛ
ᱚ
ᱪᱟᱞᱟᱜ ᱧᱤᱫᱟ. ᱫᱚ ᱟᱞᱮ ᱥᱮᱫ ᱫᱚ ᱥᱟᱠᱨᱟᱛ ᱦᱤᱞᱳᱜ ᱫᱚ
ᱟᱪᱪᱷᱟ ᱛᱟᱦᱞᱮ ᱟᱫᱚ ᱥᱚᱨᱦᱟᱭ ᱢᱮᱱᱛᱮᱫᱚ ᱛᱟᱦᱞᱮ ᱟᱯᱮ ᱫᱚ ᱚᱱᱟ ᱫᱚ ᱪᱮᱫ ᱞᱮᱠᱟ ᱢᱟᱱᱮ ᱥᱚᱨᱦᱟᱭ ᱯᱮ ᱢᱮᱛᱟᱜ ᱠᱟᱱᱟ ᱥᱮ ᱥᱟᱠᱨᱟᱛ ᱯᱮ ᱢᱮᱛᱟᱜ ᱠᱟᱱᱟ
ᱢᱟᱱᱮ ᱚᱱᱟ ᱫᱚ ᱜᱚᱝᱠᱮ ᱟᱞᱮᱥᱮᱫ ᱫᱚ ᱞᱟᱹᱭ ᱞᱮᱠᱟ ᱛᱮᱫᱚ ᱢᱟᱱᱮ ᱡᱩᱫᱤ ᱟᱞᱮ ᱞᱤᱧ ᱟᱸᱡᱚᱢ ᱵᱟᱲᱟ ᱟᱠᱟᱫᱼᱟ ᱟᱫᱚ ᱟᱸᱚᱢ ᱟᱫᱚ ᱟᱞᱮ ᱫᱚ ᱥᱟᱠᱨᱟᱛ ᱵᱚᱸᱜᱟ ᱥᱮᱫ ᱠᱚ ᱥᱚᱨᱦᱟᱭ ᱟᱞᱮ ᱥᱮᱫ ᱫᱚ ᱜᱠᱮ ᱢᱟᱱᱮ ᱚᱱᱠᱟ ᱤᱭᱟᱹ ᱡᱩᱱ ᱢᱟᱥ ᱠᱚᱛᱮ ᱵᱟᱝ ᱦᱩᱭᱩᱜ ᱜᱮᱭᱟ
ᱚ ᱟᱪᱪᱷᱟ ᱚᱱᱮ ᱦᱮᱸ ᱦᱮᱸ ᱡᱩᱱ ᱢᱟᱥ ᱠᱚᱛᱮ ᱚᱱᱟ ᱫᱚ ᱱᱚᱜᱚᱭ ᱡᱟᱦᱟᱸ ᱟᱵᱚᱣᱟᱜ ᱤᱭᱟᱹ ᱫᱚ ᱱᱚᱜᱼᱚᱭ ᱵᱟᱝᱞᱟ ᱨᱮᱱᱟᱜ ᱡᱟᱦᱟᱸ ᱯᱩᱥ ᱵᱚᱸᱜᱟ ᱥᱮ ᱡᱟᱦᱟᱸ ᱯᱩᱥ ᱵᱚᱸᱜᱟ ᱵᱚᱱ ᱞᱟᱹᱭᱮᱫᱟ ᱟᱵᱚ ᱥᱟᱱᱛᱟᱲ ᱨᱮ ᱦᱮᱸ
ᱦᱳᱭ ᱦᱳᱭ ᱦᱳᱭ ᱦᱳᱭ
ᱦᱳᱭ ᱚᱱᱟ ᱤᱭᱟᱹ ᱜᱮ ᱢᱩᱪᱟᱹᱫ ᱨᱮ
ᱦᱮᱸ ᱢᱩᱪᱟᱹᱫ ᱨᱮ ᱢᱟᱱᱮ ᱜᱚᱝᱠᱮ ᱢᱟᱱᱮ ᱱᱮᱛᱮ ᱢᱟᱱᱮ ᱟᱞᱮᱤᱡ ᱢᱟᱱᱮ ᱚᱠᱟ ᱚᱠᱟ ᱛᱮ ᱚᱠᱟ ᱥᱮᱫ ᱚᱠᱟ ᱨᱮᱠᱚ ᱥᱟᱠᱨᱟᱛᱚᱜᱼᱟ ᱟᱞᱮᱥᱮᱫ ᱦᱚᱸ ᱢᱟᱱᱮ ᱚᱱᱟ ᱦᱤᱥᱟᱹᱵ ᱛᱮ ᱫᱤᱱ ᱜᱚᱴᱟ ᱠᱟᱛᱮᱫ ᱚᱱᱟ ᱫᱤᱱ ᱨᱮᱠᱚ ᱥᱟᱠᱨᱟᱛ ᱫᱚ ᱟᱞᱮᱥᱮᱫ ᱦᱚᱸ
ᱟᱫᱚ ᱟᱯᱮ ᱫᱚ ᱚᱱᱟ ᱫᱚ ᱟᱯᱮ ᱫᱚ ᱥᱚᱨᱦᱟᱭ ᱯᱮ ᱢᱮᱛᱟᱜ ᱠᱟᱱᱟ ᱟᱨ ᱟᱞᱮᱫᱚ ᱚᱱᱟ ᱯᱩᱥ ᱵᱚᱸᱜᱟ ᱢᱩ ᱼᱼ ᱢᱩᱪᱟᱹᱫ ᱨᱮᱫᱚ ᱟᱞᱮ ᱫᱚ ᱚᱱᱟ ᱫᱚ ᱥᱟᱠᱨᱟᱛ ᱞᱮ ᱢᱮᱛᱟᱜ ᱠᱟᱱᱟ
ᱮᱸ ᱢᱟᱱᱮ ᱜᱚᱢᱠᱮ ᱦᱮᱸ ᱜᱚᱝᱠᱮ ᱚᱱᱟ ᱚᱱᱟ ᱚᱱᱟ ᱢᱩᱪᱟᱹᱫ ᱨᱮ ᱟᱞᱮ ᱞᱮ ᱥᱟᱠᱨᱟᱛᱼᱟ ᱢᱟᱱᱮ ᱚᱠᱟ ᱛᱟᱹᱨᱤᱠᱷ ᱨᱮ ᱚᱠᱟ ᱫᱤᱱ ᱨᱮ ᱜᱚᱴᱟ ᱦᱩᱭᱩᱜᱼᱟ ᱟᱫᱚ ᱟᱞᱮ ᱥᱮᱫ ᱫᱚ ᱚᱱᱟ ᱠᱚᱫᱚ ᱪᱮᱫ ᱞᱮᱠᱟ ᱠᱚ ᱞᱟᱹᱭᱟ ᱦᱟᱸᱜ ᱫᱤᱥᱟᱹ ᱫᱤᱥᱚᱢ ᱥᱚᱨᱦᱟᱭ ᱠᱚ ᱞᱟᱹᱭ ᱜᱮᱭᱟ ᱟᱞᱮ ᱥᱮᱫ ᱫᱚ ᱢᱟᱱᱮ ᱚᱱᱟ ᱡᱚᱠᱷᱚᱡ ᱢᱟᱱᱮ ᱟᱞᱮ ᱟᱰᱮ ᱯᱟᱥᱮ ᱨᱮ ᱡᱟᱦᱟᱸ ᱟᱛᱳᱝ ᱠᱚ ᱢᱮᱱᱟᱜ- ᱟ ᱚᱱᱟ ᱢᱤᱫ ᱫᱷᱟᱣ ᱨᱮᱠᱚ ᱥᱚᱨᱦᱟᱭᱚᱜ ᱤᱱ ᱡᱚᱠᱷᱡ ᱫᱚ ᱥᱚᱨᱦᱟᱭᱜᱠᱚ ᱥᱟᱠᱨᱟᱛᱠᱚ ᱢᱤᱫ ᱫᱷᱟᱣ ᱨᱮ
ᱟᱪᱪᱷᱟ ᱟᱫᱚ ᱦᱚᱸᱜᱼᱚ ᱱᱚᱝᱠᱟ ᱵᱷᱮᱜᱟᱨ ᱵᱷᱮᱜᱟᱨ ᱢᱮᱱᱟᱜ ᱛᱟᱵᱚᱱᱟ ᱟᱞᱮ ᱫᱚ ᱟᱫᱚ ᱦᱚᱸᱜᱼᱚᱭ ᱮᱸᱻ ᱟᱫᱚ ᱥᱚᱨᱦᱟᱭ ᱵᱚᱸᱜᱟ ᱨᱮᱜᱮ ᱥᱚᱨᱦᱟᱭᱚᱜ ᱠᱟᱱᱟ ᱟᱨ ᱯᱩᱥ ᱵᱚᱸᱜᱟ ᱨᱮᱫᱚᱞᱮ ᱥᱟᱠᱨᱟᱛᱚᱜ ᱠᱟᱱᱟ ᱡᱟᱦᱟᱸ ᱟ ᱚᱱᱟ ᱤᱭᱟᱹ ᱠᱚᱨᱮ ᱦᱚᱸ ᱢᱮᱱᱟᱜᱼᱟ ᱚᱱᱠᱟ ᱢᱚᱠᱚᱨ ᱥᱚᱝᱠᱨᱟᱱᱛᱤ ᱚᱱᱠᱟ ᱢᱮᱱᱟᱜᱼᱟ ᱦᱮᱸᱥᱮ ᱵᱟᱝ
ᱦᱩᱸ ᱦᱩᱸ ᱦᱩᱸ ᱵᱟᱝ ᱜᱚᱢᱠᱮ ᱢᱚᱠᱚᱨ ᱥᱚᱝᱠᱨᱟᱱ ᱟᱞᱮ ᱥᱮᱫ ᱫᱚ ᱚᱱᱠᱟᱫᱚ ᱵᱟᱹᱞᱤᱧ ᱟᱸᱡᱚᱢ ᱟᱠᱟᱫᱟ ᱚᱱᱟ ᱠᱟᱨᱟᱢ ᱠᱚ ᱦᱩᱭ ᱵᱟᱲᱟᱜ ᱜᱮᱭᱟ ᱩᱱᱠᱟ ᱟᱞᱮᱥᱮᱫ ᱫᱚ
ᱟᱪᱪᱷᱟ ᱚᱱᱠᱟ ᱤᱭᱟᱹ ᱟᱯᱮᱥᱮᱫ ᱫᱚ ᱚᱱᱠᱟ ᱯᱩᱥ ᱵᱚᱸᱜᱟ ᱢᱩᱪᱟᱹᱫ ᱨᱮ ᱚᱱᱠᱟ ᱵᱟᱠᱚ ᱞᱮᱭᱟ
ᱦᱮᱸ ᱚᱠᱚᱭ ᱵᱟᱰᱟᱭ ᱜᱚᱝᱠᱮ ᱟᱹᱞᱤᱧ ᱫᱚ ᱵᱟᱦᱨᱮ ᱥᱮᱫ ᱨᱮᱜᱞᱤᱧ ᱛᱟᱦᱮᱸ ᱠᱟᱱᱟ ᱥᱮ ᱟᱫᱚ ᱤᱱᱟᱹᱜ ᱴᱷᱤᱠ ᱴᱷᱟᱠ ᱫᱚ ᱟᱥᱟ ᱠᱚ ᱵᱟᱹᱞᱤᱧ ᱞᱟᱹ ᱫᱟᱲᱮᱭᱟᱜᱼᱟ ᱟᱫᱚ ᱦᱩᱭᱩᱜ ᱨᱮᱦᱚᱸ ᱠᱚ ᱵᱟᱲᱟᱭᱟ ᱩᱭᱦᱟᱹᱨ ᱫᱚ ᱵᱟᱹᱱ ᱵᱟᱞᱤᱧ ᱩᱭᱦᱟᱹᱨ ᱫᱟᱲᱮᱭᱟᱜ ᱠᱟᱱᱟ ᱦᱩᱭᱩᱜᱼᱟ ᱥᱮ ᱵᱟᱝ ᱦᱩᱭᱩᱜ ᱜᱮᱭᱟ ᱟᱯᱮ ᱥᱮᱫ ᱫᱚ ᱪᱮᱫᱮᱠᱟ ᱦᱩᱭᱩᱜ ᱜᱮᱛ ᱜᱚᱝᱠᱮ
ᱟᱞᱮ ᱥᱮᱫ
ᱦᱮ
ᱮᱸᱻᱮᱸᱻ ᱚᱠᱟ ᱠᱟᱛᱷᱟ ᱵᱤᱱ ᱞᱟᱹᱭ ᱠᱮᱫᱟ ᱞᱟᱹᱭ ᱵᱤᱱ ᱥᱮ
ᱚᱱᱮ ᱪᱮᱫ ᱢᱚᱠᱚᱨ ᱥᱚᱝᱠᱨᱟᱱᱛᱤ ᱥᱮ ᱪᱮᱫ ᱵᱮᱱ ᱞᱟᱹᱭ ᱠᱮᱫᱟ
ᱚ ᱚᱱᱟ ᱚ ᱦᱳᱭ ᱚᱱᱟ ᱚᱱᱟ ᱫᱚ ᱢᱟᱱᱮ ᱚᱱᱟ ᱫᱚ ᱥᱟᱠᱨᱟᱛ ᱨᱮᱱᱟᱜ ᱜᱮ ᱥᱚᱝᱠᱨᱟᱱᱛᱤ ᱠᱟᱱᱟ ᱚᱱᱟ ᱫᱚ ᱟᱨᱠᱤ ᱟᱞᱮ ᱥᱮᱫ ᱫᱚ ᱚᱱᱟ ᱛᱮᱫᱚ ᱢᱟᱱᱮ ᱦᱚᱸᱜᱼᱚᱭ ᱡᱟᱦᱟᱸ ᱫᱤᱠᱩ ᱛᱮᱠᱚ ᱞᱟᱹᱭᱫᱟ ᱚᱱᱟ ᱫᱚ ᱤᱭᱟᱹ ᱚᱱᱠᱟ ᱢᱚᱠᱚᱼᱼ ᱢᱚᱠᱚᱨ ᱥᱚᱝᱠᱨᱟᱱᱛᱤ ᱟᱨ ᱟᱵᱚ ᱦᱚᱲ ᱛᱮᱫᱚ ᱟᱫᱚ ᱚᱱᱟ ᱫᱚ ᱥᱟᱠᱨᱟᱛ ᱛᱚ ᱚᱱᱟ ᱠᱮ
ᱚ ᱦᱚᱸ ᱦᱚᱸ ᱮᱠᱫᱚᱢ ᱮᱠᱫᱚᱢ ᱟᱹᱞᱤᱧ ᱫᱚ ᱵᱟᱹᱞᱤᱧ ᱵᱩᱡ ᱟᱠᱟᱫ ᱛᱮᱞᱤᱧ ᱠᱩᱞᱤ ᱧᱚᱜ ᱠᱮᱫ ᱵᱤᱱᱟ ᱱᱟᱥᱮᱭᱟᱜ
ᱟᱫᱚ ᱦᱚᱸ ᱟᱯᱮ ᱫᱚ ᱱᱚᱜᱼᱚᱭ ᱱᱚᱝᱠᱟ ᱤᱭᱟᱹ ᱠᱟᱨᱟᱢ ᱨᱮᱱᱟᱜ ᱠᱟᱛᱷᱟᱢ ᱞᱟᱹᱭᱮᱫ ᱛᱟᱦᱮᱸᱜᱼᱟ ᱵᱟᱝ
ᱦᱳᱭ ᱦᱳᱭ ᱜᱚᱝᱠᱮ ᱠᱟᱨᱟᱢ
ᱟᱫᱚ ᱠᱟᱨᱟᱢ ᱫᱚ ᱟᱞᱮ ᱥᱮᱫ ᱦᱚᱸ ᱦᱩᱭᱳ ᱫᱚ ᱦᱩᱭᱩᱜ ᱜᱮᱭᱟ ᱟᱫᱚ ᱚᱱᱟ ᱫᱚ ᱠᱟᱨᱟᱢ ᱫᱚ ᱪᱮᱫ ᱞᱮᱠᱟ ᱚᱱᱟ ᱠᱟᱨᱟᱢ ᱡᱟᱦᱟᱭ ᱚᱱᱟ ᱫᱟᱨᱮ ᱡᱟᱦᱟᱭ ᱡᱟᱱᱟᱢ ᱟᱠᱚᱣᱟ ᱢᱟᱱᱮ ᱟᱠᱚᱣᱟᱜ ᱪᱟᱹ ᱚᱛ ᱦᱟᱥᱟ ᱠᱚᱨᱮ ᱟᱫᱚ ᱩᱱᱠᱩ ᱜᱮ ᱟᱫᱚ ᱚᱱᱟ ᱫᱚ ᱯᱩᱡᱟᱹ ᱦᱩᱭᱩᱜ ᱛᱟᱠᱚᱣᱟ ᱵᱚᱸᱜᱟ ᱦᱩᱭᱩᱜ ᱛᱟᱠᱚᱣᱟ
ᱦᱳᱭ ᱯᱟᱥᱮᱡ ᱜᱚᱢᱠᱮ ᱟᱹᱞᱤᱧ ᱫᱚ ᱵᱟᱹᱞᱤᱧ ᱵᱟᱲᱟᱭᱟ ᱥᱮ ᱟᱫᱚ ᱦᱳᱭ ᱦᱩᱭ ᱫᱟᱲᱮᱭᱟᱜᱼᱟ ᱚᱱᱠᱟᱜ ᱜᱮ ᱟᱫᱚ ᱵᱟᱹᱞᱤᱧ ᱟᱞᱮ ᱵᱟᱹᱞᱤᱧ ᱧᱮᱞ ᱟᱠᱟᱫᱟ ᱥᱮ ᱟᱫᱚ ᱟᱞᱮ ᱥᱮᱫ ᱫᱚ ᱠᱟᱨᱟᱢ ᱫᱚᱠᱚ ᱠᱟᱨᱟᱢ ᱵᱟᱲᱟᱜ ᱜᱮᱭᱟ ᱟᱫᱚ ᱚᱱᱠᱟ ᱵᱟᱹᱞᱤᱧ ᱵᱟᱹᱞᱤᱧ ᱛᱟᱦᱮᱸ ᱠᱟᱱᱟ ᱵᱟᱹᱲᱛᱤ ᱟᱨ ᱠᱟᱹᱴᱤᱡ ᱨᱮᱦᱚᱸ ᱞᱤᱧ ᱧᱮᱞ ᱟᱠᱟᱫ ᱨᱮᱦᱚᱸ ᱟᱫᱚ ᱩᱱᱟᱹᱜ ᱫᱤᱥᱟᱹ ᱫᱚ ᱵᱟᱹᱱᱩᱜ ᱛᱟᱹᱤᱧᱟ
ᱟᱪᱪᱷᱟ ᱟᱫᱚ ᱠᱷᱟᱡ ᱠᱟᱨᱟᱢ ᱨᱮᱱᱟᱜ ᱠᱟᱛᱷᱟ ᱫᱚ ᱵᱟᱝ ᱠᱷᱟᱡ ᱟᱫᱚ ᱦᱚᱜᱼᱚ ᱱᱚᱝᱠᱟ ᱡᱩᱫᱤ ᱟᱫᱚ ᱪᱮᱫ ᱮᱴᱟᱜ ᱡᱟᱭᱜᱟ ᱠᱚᱨᱮ ᱪᱮᱫ ᱞᱮᱠᱟ ᱦᱩᱭᱩᱜ ᱠᱟᱱ ᱟᱫᱚ ᱚᱱᱟᱫᱚ ᱵᱟᱲᱟᱭ ᱵᱟᱹᱱᱩᱜᱼᱟ ᱟᱞᱮᱥᱮᱫ ᱫᱚ ᱠᱷᱟᱡ ᱚᱱᱮ ᱚᱱᱟᱠᱟ ᱵᱷᱤᱴᱟᱹ ᱨᱮ ᱡᱩᱫᱤ ᱱᱚᱝᱠᱟ ᱠᱟᱨᱟᱢ ᱫᱟᱨᱮ ᱢᱤᱫ ᱴᱟᱱ ᱢᱮᱱᱟᱜ-ᱟ ᱛᱚ ᱦᱮᱸ ᱥᱮ ᱵᱟᱝ ᱦᱳᱭ ᱚᱱᱟ ᱡᱩᱫᱤ ᱡᱫᱤ ᱡᱟᱱᱟᱢᱚᱜᱼᱟ ᱛᱟᱦᱚᱞᱮ ᱩᱱᱤ ᱫᱚ ᱠᱟᱨᱟᱢ ᱵᱚᱸᱜᱟ ᱵᱳᱩᱨ ᱦᱳᱭᱳᱜ ᱛᱟᱭᱟ
ᱚ ᱮᱠᱫᱚᱢ ᱮᱠᱫᱚᱢ ᱛᱟᱦᱚᱞᱮ ᱜᱚᱢᱠᱮ ᱟᱯᱮᱥᱮᱫ ᱫᱚ ᱚᱱᱠᱟ ᱢᱟᱱᱮ ᱟᱵᱚᱦᱟᱣᱟ ᱠᱚ ᱪᱮᱫ ᱞᱮᱠᱟ ᱜᱚᱢᱠᱮ ᱚᱭᱮᱫᱟᱨ ᱠᱚ
ᱱᱤᱭᱟᱹ ᱛᱮᱦᱮᱧ ᱫᱚ ᱠᱟᱹᱴᱤᱡ ᱮ ᱫᱟᱜ ᱠᱮᱫᱟ ᱱᱚᱜ ᱚᱭ ᱮᱱᱟᱜ ᱳᱭ ᱛᱟᱨᱟᱥᱤᱝ ᱚᱠᱛᱚᱨ ᱠᱟᱹᱴᱤᱡ ᱢᱟᱡᱟᱱ ᱩᱱ ᱚᱠᱛᱚᱭ ᱫᱟᱜ ᱠᱮᱫᱟ ᱟᱫᱚᱜᱚᱭ ᱱᱤᱛᱳ ᱫᱚ ᱠᱷᱟᱱ ᱴᱷᱤᱠ ᱜᱮ ᱯᱷᱟᱸᱠᱟ ᱟᱠᱟᱫᱟ ᱱᱤᱛᱚᱜ ᱫᱚ
ᱚ ᱟᱞᱮ ᱥᱮᱫ ᱜᱚᱢᱠᱮ ᱚᱱᱠᱟ ᱜᱮ ᱦᱮᱸ ᱟᱞᱮ ᱥᱮᱫ ᱚᱱᱠᱟ ᱥᱟᱨᱟᱫᱤᱱ ᱢᱟᱱᱮ ᱫᱟᱜ ᱠᱮᱜᱼᱟ ᱟᱫᱚ ᱦᱚᱸᱜᱚᱭ ᱱᱤᱛᱚᱜ ᱥᱮᱫ ᱮ ᱯᱷᱟᱸᱠᱟ ᱧᱚᱜ ᱠᱟᱜ ᱟᱫᱚ ᱦᱮᱸ ᱵᱤᱡᱽᱞᱤᱭᱥᱜ ᱠᱟᱱ ᱜᱮᱭᱭᱟ ᱦᱩᱰᱩᱨᱮ ᱦᱩᱰᱩᱨ ᱦᱟᱞᱠᱟ ᱦᱟᱞᱠᱟ ᱦᱟᱞᱠᱟ ᱵᱟᱛᱞᱟ ᱦᱩᱰᱩᱨ ᱵᱟᱲᱟᱭᱮᱫᱟ ᱟᱨᱦᱚᱸᱭ ᱫᱟᱜ ᱥᱮᱫ ᱦᱟᱸᱜ ᱧᱤᱫᱟᱹ ᱥᱮᱡ ᱦᱟᱸᱜ ᱟᱫᱚ ᱜᱚᱝᱠᱮ ᱛᱟᱦᱚᱞᱮ ᱱᱤᱭᱟᱹ ᱫᱟᱜ ᱯᱮ ᱫᱚ ᱜᱚᱢᱠᱮ ᱪᱟᱥ ᱠᱟᱹᱢᱤ ᱫᱚ ᱜᱚᱢᱠᱮ ᱛᱤᱱᱟᱹᱜ ᱥᱟᱜᱤᱧ ᱞᱟᱦᱟ ᱤᱫᱤ ᱟᱠᱟᱜᱼᱟ
ᱪᱟᱥ ᱠᱟᱹᱢᱤ ᱟᱫᱚ ᱦᱟᱜ ᱠᱷᱟᱡ ᱚᱱᱠᱟ ᱫᱚ ᱟᱣᱨᱤ ᱞᱮ ᱞᱟᱦᱟᱭᱟ ᱱᱚᱜ ᱚᱭ ᱫᱟᱜ ᱫᱚᱭ ᱫᱟᱜ ᱮᱫᱟ ᱟᱫᱚ ᱚᱱᱟ ᱫᱟᱜ ᱠᱚ ᱚᱱᱟ ᱠᱷᱮᱛ ᱵᱟᱹᱫᱽ ᱠᱚᱨᱮ ᱛᱚᱸᱵᱟ ᱵᱟᱝ ᱛᱟᱦᱮᱱ ᱠᱟᱱ
ᱚ
ᱠᱷᱮᱛ ᱵᱟᱹᱫᱽ ᱠᱚᱨᱮ ᱛᱟᱦᱚᱞᱮ ᱛᱚᱢᱵᱟ ᱦᱳᱭ ᱛᱚᱢᱵᱟ ᱵᱟᱝ ᱛᱟᱸᱦᱮᱱ ᱠᱟᱱᱟ, ᱟᱫᱚ ᱛᱟᱸᱦᱚᱞᱮ ᱵᱟᱝ ᱛᱚᱸᱵᱟ ᱞᱮᱠᱷᱟᱱ ᱫᱚ ᱟᱫᱚ ᱚᱱᱮ ᱦᱮᱸ ᱜᱷᱩᱴᱩ ᱨᱮ ᱟᱫᱚ ᱥᱤ ᱤᱭᱟᱹ ᱠᱟᱛᱮᱜ ᱜᱷᱩᱴᱩ ᱨᱮᱛᱚ ᱦᱩᱲᱩ ᱛᱚ ᱵᱟᱝ ᱦᱩᱭᱩᱜᱼᱟ ᱛᱟᱦᱚᱞᱮ ᱫᱟᱜ ᱠᱟᱹᱴᱤᱡ ᱡᱩᱫᱤ ᱛᱚᱸᱵᱟᱜᱼᱟ ᱛᱟᱦᱚᱞᱮ ᱟᱫᱚ ᱥᱤ ᱞᱮᱠᱷᱟᱱ ᱞᱚᱥᱚᱫ ᱞᱮᱠᱷᱟᱱ ᱠᱷᱟᱱ ᱨᱚᱦᱚᱭ ᱟᱫᱚ ᱜᱟᱱᱚᱜᱼᱟ
ᱮᱠᱫᱚᱢ ᱮᱠᱫᱚᱢ ᱟᱫᱚ ᱜᱚᱢᱠᱮ ᱢᱟᱱᱮ ᱴᱷᱤᱠ ᱴᱷᱟᱠ ᱡᱩᱫᱤ ᱵᱟᱭ ᱫᱟᱜ ᱞᱮᱠᱷᱟᱡ ᱟᱫᱚ ᱪᱤᱠᱟᱹᱛᱮ ᱫᱟᱜ ᱦᱚᱸ ᱛᱚᱵᱟᱜ ᱜᱮᱭᱟ
ᱟᱫᱚ ᱦᱳᱭ ᱟᱫᱚ ᱴᱷᱤᱠ ᱴᱷᱟᱠ ᱵᱟᱭ ᱫᱟᱜ ᱞᱮᱠᱷᱟᱱ ᱫᱟᱜ ᱫᱚ ᱵᱟᱝ ᱛᱚᱵᱟᱜᱼᱟ ᱟᱫᱚ ᱱᱚᱜᱼᱚᱭ ᱟᱞᱮᱥᱮᱫ ᱢᱤᱫᱴᱟᱝ ᱠᱮᱱᱮᱞ ᱛᱟᱦᱮᱸ ᱠᱟᱱᱟ ᱚᱱᱟ ᱠᱮᱱᱮᱞ ᱡᱩᱫᱤ ᱠᱟᱹᱴᱤᱡ ᱫᱟᱜ ᱠᱚ ᱟᱲᱟᱜ ᱠᱮᱞᱮᱭᱟ ᱛᱟᱦᱚᱞᱮ ᱚᱱᱟ ᱛᱮᱦᱚᱸ ᱦᱩᱭ ᱚᱱᱟ ᱛᱮᱜᱮ ᱢᱟᱱᱮ ᱦᱩᱭ ᱠᱚᱜᱼᱟ ᱟᱹᱰᱤᱴᱟᱜ ᱜᱮ ᱦᱩᱭ ᱠᱚᱜᱼᱟ ᱟᱨᱚ ᱚᱱᱠᱟᱜ ᱜᱮ ᱦᱩᱲᱩ ᱵᱟᱧᱪᱟᱣ ᱪᱟᱣ ᱞᱟᱹᱜᱤᱫ ᱫᱚ ᱡᱟᱸᱦᱟᱸ ᱦᱳᱲᱳ ᱵᱟᱸᱧᱪᱟᱣ ᱞᱟᱹᱜᱤᱫ ᱡᱟᱸᱦᱟᱸ ᱫᱟᱜ, ᱚᱱᱟ ᱫᱟᱜ ᱫᱚ ᱦᱚᱜᱼᱱᱚᱝ ᱚᱱᱠᱟᱭ ᱫᱟᱜ ᱨᱮᱦᱚᱸ ᱦᱩᱲᱩ ᱫᱚ ᱵᱟᱧᱪᱟᱣ ᱤᱫᱤᱜᱼᱟ ᱾ ᱠᱤᱱᱛᱩ ᱦᱚᱜᱼᱚᱭ ᱯᱳᱭᱞᱳ ᱨᱚ ᱯᱳᱭᱞᱳ ᱨᱚᱦᱚᱭ ᱥᱚᱢᱚᱭ ᱜᱮ ᱛᱚ ᱡᱷᱟᱢᱮᱞᱟ ᱾
ᱦᱮᱸ ᱯᱳᱭᱞᱳ ᱨᱚᱦᱚᱭ ᱡᱚᱠᱷ ᱠᱤᱪᱷ ᱢᱟᱱᱮ ᱯᱩᱭᱞᱩ ᱨᱚᱦᱚᱭ ᱡᱚᱢᱚᱜ ᱜᱮᱪᱚ, ᱚᱱᱟ ᱯᱩᱨᱟᱹ ᱮᱠᱫᱚᱢ ᱞᱚᱥᱚᱜ ᱮᱠᱫᱚᱢ ᱞᱚᱥᱚ ᱵᱷᱚᱱᱰᱚ ᱞᱟᱜᱼᱟ, ᱥᱮ ᱮᱠᱫᱚᱢ ᱢᱤᱫ ᱫᱷᱟᱣ ᱨᱮ ᱾ ᱦᱩᱲᱩ ᱫᱚ ᱨᱚᱦᱚᱭ ᱦᱩᱭᱩᱜᱼᱟ ᱪᱤᱠᱟᱹᱛᱮ, ᱟᱞᱮ ᱥᱮᱫ ᱫᱚ ᱜᱚᱝᱠᱮ ᱩᱱᱠᱩ ᱮᱦᱚᱵ ᱠᱟᱜᱼᱟ ᱠᱚ, ᱦᱩᱲᱩ ᱨᱚᱦᱚᱭ ᱠᱚ ᱫᱷᱩᱨᱟᱹᱣ ᱠᱟᱱᱟ ᱾
ᱟᱪᱪᱷᱟ ᱟᱞᱮ ᱥᱮᱫ ᱫᱚ ᱟᱫᱚ ᱦᱚᱸᱜᱼᱚᱭ ᱠᱮᱱᱮᱞ ᱦᱳᱭ ᱟᱞᱮᱥᱮᱫ ᱫᱚ ᱦᱚᱜᱼᱚᱭ ᱢᱤᱫᱴᱟᱝ ᱠᱮᱱᱮᱞ ᱛᱟᱸᱦᱮᱸ ᱠᱟᱱᱟ, ᱟᱫᱚ ᱚᱱᱟ ᱠᱮᱱᱮᱞ ᱨᱮ ᱚ, ᱚᱱᱟ ᱨᱟᱥᱛᱟ ᱚᱱᱠᱟ ᱛᱮᱜᱮ ᱢᱤᱫᱴᱟᱝ ᱪᱟᱞᱟᱣ ᱟᱠᱟᱱᱟ ᱦᱚᱨ
ᱦᱮᱸ
ᱛᱟᱦᱚᱞᱮ ᱟᱫᱚ ᱚᱸᱰᱮ ᱢᱤᱫᱴᱟᱝ ᱯᱳᱞ ᱠᱚ ᱵᱮᱱᱟᱣ ᱚᱱᱟ ᱯᱳᱞ ᱠᱷᱟᱹᱛᱤᱨ ᱛᱮ ᱚᱱᱟ ᱠᱮᱱᱮᱞ ᱠᱚ ᱢᱟᱜ ᱟᱠᱟᱫᱟ ᱾ ᱟᱨ ᱚᱸᱰᱮ ᱯᱳᱞ ᱠᱚ ᱵᱮᱱᱟᱣ ᱮᱫᱟ ᱚᱱᱟ ᱯᱳᱞ ᱦᱚᱸ ᱵᱟᱠᱚ ᱯᱩᱨᱟᱹᱣ ᱠᱟᱫᱟ ᱛᱟᱦᱞᱮ ᱟᱫᱚ ᱚᱸᱰᱮ ᱛᱚᱞ ᱠᱟᱛᱮ ᱠᱚ ᱫᱚᱦᱚ ᱠᱟᱫᱟ ᱟᱞᱮᱥᱮᱫ ᱫᱚ ᱫᱟᱜ ᱵᱟᱝ ᱦᱤᱡᱩᱜ ᱟᱞᱮᱥᱮᱫ ᱡᱩᱫᱤ ᱚᱱᱟ ᱫᱟᱜ ᱠᱟᱹᱴᱤᱡ ᱦᱮᱡ ᱠᱚᱜᱼᱟ, ᱚᱱᱟ ᱫᱟᱜ ᱛᱮᱜᱮ ᱨᱚᱦᱚᱭ ᱜᱟᱱ ᱠᱚᱜ ᱛᱟᱞᱮᱭᱟ, ᱫᱟᱜ ᱫᱚ ᱦᱤᱡᱩᱜ ᱠᱟᱱᱟ᱾ ᱠᱤᱱᱛᱩ ᱚᱱᱟ ᱮᱴᱟᱜ ᱥᱮᱜ ᱢᱟᱱᱮ ᱦᱟᱱᱮ ᱥᱟᱺᱜᱤᱧ ᱧᱚᱜ ᱜᱮᱭᱟ ᱟᱨᱠᱤ, ᱟᱫᱚ ᱚᱱᱛᱮ ᱨᱮᱜᱮ ᱡᱷᱚᱛᱚ ᱫᱟᱜ ᱮᱴᱟᱜ ᱥᱮᱫ ᱪᱟᱞᱟᱣ ᱜᱤᱲᱤᱜ ᱠᱟᱱᱟ ᱾
ᱚᱱᱟ ᱦᱚᱸ ᱠᱟᱛᱷᱟ ᱠᱟᱱ ᱜᱮᱭᱟ, ᱫᱟᱜ ᱡᱩᱫᱤ ᱵᱟᱢ ᱧᱟᱢ ᱞᱮᱠᱷᱟᱡ ᱜᱚᱝᱠᱮ ᱪᱤᱠᱟᱹ ᱛᱮᱫᱚ ᱦᱩᱲᱩ ᱠᱚᱦᱚ ᱪᱟᱥ ᱜᱟᱱᱚᱜᱼᱟ ᱾
ᱦᱳᱭ ᱟᱫᱚ ᱚᱱᱟ ᱜᱮ ᱦᱚᱜᱼᱚᱭ ᱵᱟᱨᱯᱮ ᱫᱤᱱ, ᱦᱚᱞᱟ ᱢᱟᱫᱷᱮᱨ ᱧᱮᱞ ᱦᱳᱭᱳᱜ ᱵᱟᱝ ᱦᱮᱸ ᱟᱫᱚ ᱚᱱᱟᱜᱮ ᱦᱟᱹᱱᱠᱩ, ᱚᱱᱠᱟ ᱤᱭᱟᱹ ᱠᱷᱚᱱ ᱠᱚ ᱦᱮᱡ ᱞᱮᱱᱟ ᱾ ᱟᱫᱚ ᱛᱟᱦᱚᱞᱮ ᱚᱱᱟ ᱠᱚᱜᱮ ᱠᱚ ᱴᱷᱤᱠᱮᱜ ᱾ ᱦᱮᱸᱜᱼᱮ ᱟᱫᱚ ᱚᱱᱟ ᱡᱩᱫᱤ ᱫᱟᱜ ᱡᱩᱫᱤ ᱠᱚ ᱤᱭᱟᱹᱭᱟ, ᱛᱟᱦᱚᱞᱮ ᱟᱫᱚᱞᱮ ᱨᱚᱦᱚᱭ ᱫᱟᱲᱮᱭᱟᱜᱼᱟ, ᱟᱨ ᱠᱤᱪᱷᱩ ᱫᱤᱱ ᱯᱚᱨᱮ ᱠᱷᱟᱱᱜᱮ
ᱦᱳᱭ ᱦᱳᱭ ᱚᱱᱟ ᱠᱚᱫᱚ ᱜᱚᱝᱠᱮ ᱮᱠᱫᱚᱢ ᱴᱷᱤᱠ ᱪᱚ ᱫᱚᱨᱠᱟᱨ ᱢᱟᱱᱮ ᱪᱟᱥᱵᱟᱥ ᱠᱟᱹᱢᱤ ᱠᱚ ᱚᱱᱠᱟ ᱚᱱᱠᱟ ᱛᱟᱺᱜᱤ ᱠᱟᱛᱮᱫ ᱫᱚᱦᱚ ᱠᱟᱛᱮᱫ ᱫᱚ ᱱᱮ ᱦᱚᱲᱟᱜ ᱜᱮ ᱠᱷᱩᱵ ᱤᱭᱟᱹ ᱵᱟᱹᱲᱤᱡ ᱫᱚ ᱦᱩᱭᱩᱜ ᱜᱮᱭᱟ ᱾ ᱛᱤᱱᱟᱹᱜ ᱢᱟᱱᱮ ᱠᱟᱹᱢᱤ ᱠᱚ ᱞᱟᱦᱟ ᱤᱫᱤ
ᱦᱳᱭ ᱟᱫᱚ ᱱᱚᱣᱟ ᱫᱚ ᱥᱚᱢᱚᱭ ᱨᱮᱜᱮ ᱡᱩᱫᱤ ᱵᱟᱢ ᱨᱚᱦᱚᱭ ᱫᱟᱲᱮᱜᱼᱟ ᱾ ᱟᱫᱚ ᱱᱚᱣᱟ ᱫᱚ ᱛᱟᱦᱚᱞᱮ ᱤᱭᱟᱹᱜ ᱛᱟᱢᱟ ᱟᱢᱟᱜ ᱫᱚ, ᱚᱱᱠᱟ ᱵᱟᱝ ᱦᱩᱭᱩᱜᱼᱟ ᱾
ᱦᱮᱸ ᱢᱟᱱᱮ ᱚᱱᱮ ᱪᱮᱫᱠᱟ ᱠᱚ ᱞᱟᱹᱭᱟ, ᱦᱟᱸᱜ ᱯᱮᱴᱮᱜ ᱥᱮ ᱪᱮᱫ ᱞᱮᱠᱟ ᱪᱟᱵᱟᱜᱼᱟ, ᱜᱚᱝᱠᱮ ᱞᱟᱹᱭ ᱜᱮᱭᱟ ᱥᱮ ᱢᱟᱱᱮ ᱥᱚᱢᱚᱭ ᱨᱮ ᱡᱩᱫᱤ ᱵᱟᱢ ᱚᱠᱟ ᱡᱤᱱᱤᱥ ᱚᱠᱟ ᱥᱚ ᱥᱤᱡᱤᱱ ᱨᱮ ᱡᱩᱫᱤ ᱵᱟᱝ ᱦᱩᱭᱩᱜᱼᱟ ᱾ ᱛᱟᱦᱚᱞᱮ ᱚᱱᱟ ᱡᱤᱱᱤᱥ ᱫᱚ ᱢᱟᱱᱮ ᱵᱟᱹᱲᱤᱡᱜᱼᱟ ᱥᱮ ᱾
ᱦᱳᱭ ᱟᱨ ᱥᱳᱢᱚᱭ ᱨᱮᱜᱮ ᱮᱲᱮ ᱠᱷᱟᱱ ᱫᱚ ᱴᱷᱤᱠ ᱦᱩᱭᱩᱜᱼᱟ, ᱵᱟᱠᱷᱟᱱ ᱩᱞᱴᱟᱹ ᱥᱳᱚᱢᱚᱭ ᱨᱮᱢ ᱨᱚᱦᱚᱭ ᱞᱮᱠᱷᱟᱱ ᱟᱫᱚ, ᱟᱢᱟᱜ ᱫᱚ ᱟᱫᱚ ᱵᱷᱟᱜᱮ ᱫᱚ ᱵᱟᱝ ᱦᱳᱭᱜᱼᱟ ᱾
ᱵᱷᱟᱜᱮ ᱫᱚ ᱵᱟᱝ ᱦᱩᱭᱩᱜ ᱛᱟᱢᱟ ᱵᱷᱟᱜᱮ ᱫᱚ ᱵᱟᱝ ᱦᱩᱭᱩᱜ ᱛᱟᱢᱟ, ᱟᱫᱚᱢ ᱞᱟᱹᱭᱟ ᱢᱟ ᱪᱤᱠᱟᱹ ᱛᱮᱫᱚ ᱱᱤᱝᱠᱟᱹᱭᱮᱱ ᱛᱤᱧᱟ ᱾ ᱯᱨᱚᱛᱮᱠᱴᱤ ᱡᱤᱱᱤᱥ ᱨᱮᱱᱟᱜ ᱜᱮ, ᱢᱤᱫᱴᱮᱝ ᱠᱟᱛᱮᱜ ᱥᱚᱢᱚᱭ ᱛᱟᱸᱦᱮᱱᱟ ᱥᱮ, ᱡᱚᱛᱚ ᱦᱚᱲ ᱫᱚ ᱧᱮᱞ ᱫᱚ ᱞᱟᱹᱠᱛᱤ ᱠᱟᱱ ᱛᱟᱵᱚᱱ ᱜᱮ ᱾